ᱜᱚᱝᱠᱮ
ᱦᱮᱞᱳ᱾
ᱦᱮᱸ ᱦᱮᱞᱳᱣ᱾
ᱦᱚᱸ ᱜᱚᱝᱠᱮ ᱡᱚᱦᱟᱨ ᱜᱮ᱾
ᱦᱮᱸ ᱦᱮᱸ ᱡᱚᱦᱟᱨ ᱡᱚᱦᱟᱨ ᱡᱚᱦᱟᱨ, ᱜᱚᱢᱠᱮ ᱪᱮᱫ ᱵᱮᱱ ᱪᱤᱠᱟᱹᱭ ᱫᱟ?
ᱪᱤᱠᱟᱹ ᱦᱚᱸ ᱵᱟᱝ, ᱫᱩᱲᱩᱵ ᱵᱟᱲᱟ ᱦᱩᱭ ᱟᱠᱟᱱᱟ᱾
ᱱᱟᱭ ᱱᱟᱯᱟᱭ ᱜᱮᱭᱟ ᱵᱮᱱ᱾
ᱦᱚᱸ ᱱᱟᱯᱟᱭ ᱜᱮ᱾
ᱦᱩᱸ᱾ ᱜᱚᱝᱠᱮ ᱡᱚᱢ ᱵᱟᱲᱟ ᱠᱚᱫᱚ ᱦᱩᱭ ᱠᱟᱱᱟ ᱥᱮ
ᱦᱮᱸ ᱡᱚᱢ ᱵᱟᱲᱟ ᱠᱚᱫᱚ ᱦᱩᱭ ᱠᱟᱱᱟ ᱢᱤᱫ ᱫᱷᱟᱣ ᱫᱚ᱾
ᱟᱯᱮ ᱥᱮᱫ ᱪᱮᱫ ᱞᱮᱠᱟ ᱫᱟᱜ ᱡᱟᱹᱲᱤ ᱠᱚ ᱥᱤᱛᱩᱝ ᱠᱚ᱾
ᱫᱟᱜ ᱡᱟᱹᱲᱤ ᱠᱚᱫᱚ, ᱵᱟᱹᱱᱩᱜᱼᱟ ᱚᱝᱠᱟ ᱫᱚ᱾ ᱥᱮᱛᱩᱝ ᱜᱮ ᱟᱹᱰᱤ ᱡᱩᱨ, ᱜᱚᱨᱚᱢ ᱠᱟᱱᱟ ᱟᱹᱰᱤ ᱡᱩᱨ᱾
ᱦᱚᱸ ᱥᱮᱫ ᱦᱚᱸ ᱚᱝᱠᱟ ᱜᱮ ᱨᱤᱢᱤᱞ ᱫᱚᱭ ᱨᱤᱢᱤᱞ ᱨᱤᱢᱤᱞ ᱵᱟᱲᱟᱭᱮᱫ ᱜᱮᱭᱟ, ᱢᱮᱱᱠᱷᱟᱱ ᱫᱟᱜ ᱠᱚᱫᱚ ᱵᱟᱭ ᱠᱟᱱᱟ᱾ ᱜᱚᱢᱠᱮ ᱛᱚᱞᱟ ᱠᱚᱫᱚ ᱯᱮ ᱛᱤᱱ ᱥᱟᱺᱜᱤᱧ ᱟᱠᱟᱫᱟ?
ᱛᱚᱞᱟ ᱠᱚᱫᱚ ᱞᱮ ᱜᱤᱲᱤ ᱠᱟᱫᱟ, ᱦᱚᱭ ᱦᱤᱡᱩᱜ ᱠᱟᱱᱟ᱾ ᱟᱹᱰᱤᱥ ᱟᱹᱰᱤ ᱴᱟᱜ ᱜᱮ᱾
ᱚᱸ᱾
ᱟᱨ ᱟᱞᱮ ᱫᱚ ᱟᱯᱮ ᱫᱚ ᱛᱚᱞᱟ ᱫᱚ ᱟᱹᱪᱷᱲᱤ ᱥᱮ ᱵᱟᱹᱛᱲᱤ ᱨᱮᱜᱮ?
ᱦᱮᱸ ᱜᱚᱝᱠᱮ ᱡᱟᱦᱟᱸᱢ ᱞᱟᱹᱭ ᱠᱮᱫᱟ ᱚᱱᱠᱟ ᱜᱮ ᱟᱹᱪᱷᱟᱹᱲᱤ ᱞᱮᱠᱟ ᱦᱚᱸᱻ ᱟᱫᱚᱢ ᱥᱚᱢᱚᱭ ᱫᱚ ᱵᱟᱹᱪᱷᱲᱤ ᱞᱮᱠᱟ ᱦᱚᱸ ᱟᱫᱚᱢ ᱥᱚᱢᱚᱭ ᱫᱚ ᱚᱠᱛᱚ ᱚᱠᱛᱚ ᱥᱚᱢᱚᱭ ᱨᱮ ᱡᱟᱦᱟᱸ ᱞᱮᱠᱟ ᱜᱟᱱ ᱫᱷᱟᱨᱟᱼᱟ ᱚᱱᱠᱟ ᱜᱮᱞᱮ ᱠᱟᱹᱢᱤ ᱤᱫᱤ ᱜᱮᱭᱟ᱾ ᱟᱫᱚ ᱜᱚᱝᱠᱮ ᱟᱯᱮ ᱥᱮᱫ ᱜᱮ ᱚᱱᱛᱮ ᱪᱮᱫ ᱞᱮᱠᱟ?
ᱟᱞᱮ ᱫᱚ ᱵᱟᱹᱛᱲᱤ ᱜᱮ, ᱟᱨ ᱪᱷᱟᱹᱲᱤ ᱫᱚ ᱠᱚᱢ᱾ ᱫᱟᱜ ᱠᱚᱫᱚ ᱚᱱᱠᱟᱜᱮ ᱵᱟᱹᱱᱩᱜ-ᱟ ᱛᱚ᱾ ᱟᱨ ᱵᱟᱹᱛ ᱛᱟᱹᱲᱤ ᱜᱮᱞᱮ ᱜᱤᱰᱤ ᱠᱟᱫᱟ ᱵᱤᱥᱤ᱾ ᱚ ᱚᱱᱟᱜᱮ ᱫᱟᱜ ᱠᱚ ᱵᱟᱭ ᱧᱟᱢᱟᱜ ᱠᱟᱱ ᱛᱮ ᱟᱫᱚ ᱚᱱᱠᱟ ᱵᱟᱝ ᱦᱟᱨᱟ ᱦᱚᱫᱚᱜ ᱠᱟᱱᱟ ᱞᱚᱜᱚᱱ᱾
ᱦᱩᱸ ᱦᱩᱸ ᱦᱩᱸ᱾
ᱟᱥᱚᱞ ᱛᱚ ᱫᱟᱜ ᱟᱨ ᱥᱤᱞᱩ ᱠᱚᱫᱚ ᱵᱟᱹᱱᱩᱜᱼᱟ ᱛᱚ ᱟᱞᱮ ᱥᱮᱫ ᱫᱚ᱾ ᱥᱤᱞ
ᱦᱩᱸ ᱦᱩᱸ ᱦᱩᱸ᱾
ᱵᱮᱠᱜᱨᱟᱩᱱᱰ ᱡᱟᱦᱟᱸᱱᱟᱜ ᱦᱤᱡᱩᱜ ᱠᱟᱱᱟ ᱥᱮ᱾ ᱦᱮᱸ
ᱦᱮᱸ ᱚᱱᱟᱜᱮ ᱚᱱᱟ ᱵᱮᱠᱜᱨᱟᱣᱩᱱᱰ ᱥᱟᱰᱮ ᱠᱟᱱ ᱫᱚ, ᱚᱱᱟ ᱵᱮᱠᱜᱨᱟᱣᱩᱱᱰ ᱥᱟᱰᱮ ᱠᱟᱱ ᱫᱚ ᱚᱱᱛᱮ
ᱪᱮᱫ ᱟᱹᱵᱤᱱ ᱢᱟ ᱟᱹᱵᱤᱱ ᱵᱤᱱ ᱟᱸᱡᱚᱢ ᱫᱟᱧ ᱟᱹᱞᱤᱧ ᱢᱟ ᱟᱹᱵᱤᱱᱟᱜ ᱫᱚ ᱴᱷᱤᱠ ᱜᱤᱞᱤᱧ ᱟᱸᱡᱚᱢᱼᱟ ᱟᱸᱡᱚᱢ ᱫᱟ᱾ ᱵᱮᱠᱜᱨᱟᱩᱱᱰ ᱫᱚ ᱵᱟᱝ ᱦᱤᱡᱩᱜ ᱠᱟᱱᱟ ᱟᱹᱵᱤᱱᱟᱜ ᱫᱚ᱾ ᱟᱹᱵᱤᱱᱟᱜ ᱫᱚ ᱵᱟᱝ ᱦᱤᱡᱩᱜ ᱠᱟᱱᱟ, ᱟᱞᱹᱞᱤᱧᱟᱜ ᱪᱟᱜ ᱠᱟᱱᱟ ᱵᱮᱠᱜᱨᱟᱩᱱᱰ?
ᱛᱚ ᱚᱱᱟᱜᱮ ᱜᱚᱢᱠᱮ ᱟᱫᱚ ᱟᱯᱮᱥᱮᱫ ᱚᱱᱠᱟ ᱪᱟᱥᱵᱟᱥ ᱠᱚᱫᱚ ᱯᱮ ᱛᱤᱱ ᱥᱟᱹᱜᱤᱧ ᱵᱟᱲᱟ ᱠᱮᱫᱟ?
ᱪᱟᱥᱵᱟᱥ ᱠᱚᱫᱚ ᱚᱱᱟ, ᱛᱚᱞᱟ ᱜᱤᱰᱤ ᱜᱮ ᱦᱩᱭ ᱠᱟᱱᱟ ᱚᱱᱟᱜᱮ ᱟᱫᱚ ᱚᱱᱟᱜᱤ ᱠᱮ ᱰᱤᱨᱤᱜ ᱠᱟᱱᱟ ᱫᱟᱜ ᱠᱚ ᱵᱟᱭ ᱧᱟᱢ ᱫᱟᱭ ᱛᱚ ᱥᱮᱨᱚᱠᱚᱢ᱾
ᱦᱩᱸ, ᱟᱪᱪᱷᱟ ᱟᱪᱪᱷᱟ᱾
ᱦᱮᱸ ᱚᱱᱠᱟ ᱜᱮ ᱟᱞᱮ ᱠᱚ ᱫᱚ ᱥᱮᱨᱢᱟ ᱫᱟᱹᱲᱤ ᱡᱟᱜ ᱤᱭᱟᱹ ᱢᱟᱱᱮ ᱵᱚᱨᱥᱟ ᱜᱮᱞᱮ ᱪᱟᱥ ᱵᱟᱲᱟᱭ ᱜᱮᱭᱟ ᱟᱫᱚ ᱜᱚᱝᱠᱮ
ᱟᱯᱮ ᱥᱮᱫ ᱚᱱᱠᱟ ᱫᱚ ᱥᱚᱵᱽᱡᱤ ᱯᱟᱹᱛᱤ ᱟᱱᱟᱡ ᱠᱚᱫᱚ ᱪᱮᱫ ᱠᱚᱯᱮ ᱪᱟᱥ ᱜᱮᱭᱟ?
ᱥᱚᱵᱽᱡᱤ ᱠᱚᱫᱚ ᱟᱫᱚ ᱥᱮᱨᱚᱠᱚᱢ ᱫᱚ ᱚᱱᱟ ᱤᱭᱟᱹ ᱠᱚᱜᱮ ᱠᱚᱨᱚᱞᱟ ᱠᱚᱸᱰᱷᱟ ᱠᱚ ᱦᱚᱛᱚᱜ ᱟᱞᱩ ᱫᱚ ᱟᱞᱮ ᱥᱮᱫ ᱫᱚ ᱵᱟᱝ ᱦᱩᱭᱩᱜ ᱜᱮᱭᱟ ᱾
ᱟᱞᱩ ᱠᱚᱫᱚ ᱵᱟᱝ ᱦᱩᱭᱩᱜ ᱜᱮᱭᱟ?
ᱵᱟᱝ ᱵᱟᱝ ᱾
ᱚ, ᱟᱫᱚ ᱜᱚᱝᱠᱮ ᱟᱯᱮ ᱥᱮᱫ ᱦᱟᱸᱜ ᱜᱟᱯᱟ ᱱᱚᱣᱟ ᱠᱚᱫᱚ ᱪᱮᱫ ᱞᱮᱠᱟ ᱯᱮ ᱢᱟᱱᱟᱣᱟ? ᱟᱵᱚ ᱥᱟᱱᱛᱟᱲ ᱥᱚᱢᱟᱡᱽ ᱨᱮᱱᱟᱜ ᱜᱟᱯᱟ ᱢᱤᱫᱴᱟᱝ ᱟᱹᱰᱤ ᱢᱟᱨᱟᱝ ᱢᱟᱱᱮ ᱫᱤᱱ ᱠᱟᱱ ᱫᱚ ᱾
ᱦᱩᱸ ᱟᱞᱮ ᱟᱞᱮ ᱥᱮᱫ ᱫᱚ ᱵᱷᱟᱜᱮ ᱜᱮᱠᱚ ᱢᱟᱱᱟᱣ ᱜᱮᱭᱟ ᱱᱚᱣᱟ ᱦᱩᱞ ᱢᱟᱦᱟ ᱠᱚᱫᱚ ᱾ ᱟᱹᱰᱤ ᱤᱭᱟᱹ ᱟᱛᱮ ᱜᱮ ᱢᱟ ᱱᱟ ᱟᱹᱰᱤ ᱱᱟᱯᱟᱭ ᱛᱮᱜᱮ ᱞᱮ ᱢᱟᱱᱟᱣᱟ ᱾ ᱟᱯᱮ ᱜᱮ ᱚᱠᱟ ᱞᱮᱠᱟ?
ᱱᱟᱭ ᱱᱟᱯᱟᱭ ᱛᱮᱜᱮ ᱞᱮ ᱡᱟᱣ ᱥᱮᱨᱢᱟ ᱦᱚᱞᱮ ᱢᱟᱱᱟᱣ ᱠᱮᱫᱟ, ᱱᱮᱥ ᱦᱚᱸᱞᱮ ᱢᱚᱱᱮᱭ ᱫᱟᱞᱮ ᱢᱟᱱᱟᱣᱟ ᱟᱫᱚ ᱚᱱᱟᱜᱮ ᱪᱮᱫ ᱞᱮᱠᱟᱭ ᱫᱟᱞᱮ ᱦᱟᱸᱜ ᱾
ᱚ ᱾
ᱦᱩᱸ ᱾
ᱛᱚ ᱟᱯᱮ ᱫᱚ ᱚᱱᱟ ᱡᱟᱦᱟᱸ
ᱦᱚᱸ ᱜᱚᱝᱠᱮ ᱾
ᱦᱚᱸ, ᱜᱚᱢᱠᱮ ᱟᱹᱞᱤᱧ ᱞᱤᱧ ᱞᱮᱭᱫᱟ ᱟᱯ ᱟᱯᱮ ᱡᱟᱦᱟᱸ ᱱᱚᱣᱟ ᱦᱳᱲᱳ ᱯᱮ ᱪᱟᱥᱟ
ᱦᱚᱸ ᱦᱚᱸ ᱾
ᱛᱚ ᱟᱯᱮ ᱫᱚ ᱚᱱᱟ ᱠᱷᱚᱛ ᱠᱚᱫᱚ ᱯᱮ ᱮᱢᱟᱜ ᱜᱮᱭᱟ ᱥᱮ ᱵᱟᱝ?
ᱦᱮᱸ ᱠᱷᱚᱛ ᱠᱚᱫᱚ ᱞᱮ ᱮᱢᱟᱜ ᱜᱮᱭᱟ ᱱᱮᱛᱟᱨ ᱡᱟᱦᱟᱸ ᱠᱷᱚᱛ ᱠᱚ ᱵᱟᱝ ᱮᱢᱟᱜ ᱠᱟᱱ ᱠᱷᱟᱡ ᱫᱚ ᱪᱟᱥ ᱵᱟᱥ ᱜᱮ ᱚᱱᱠᱟ ᱞᱮᱠᱟ ᱫᱚ ᱵᱟᱝ ᱦᱩᱭᱩᱜ ᱠᱟᱱᱟ, ᱟᱫᱚ ᱠᱷᱚᱛ ᱠᱚᱫᱚ ᱞᱮ ᱮᱢᱟᱜ ᱠᱟᱱ ᱜᱮᱭᱟ ᱟᱫᱚ ᱟᱯᱮ ᱜᱮ ᱜᱚᱝᱠᱮ ᱚᱱᱛᱮ ᱪᱮᱫ ᱞᱮᱠᱟ ᱠᱷᱚᱛ ᱠᱚᱫᱚ ᱯᱮ ᱮᱢᱟᱜ ᱜᱮᱭᱟ?
ᱦᱚᱸ ᱟᱞᱮ ᱫᱚ ᱢᱟ ᱠᱷᱚᱛ ᱨᱮᱱᱟᱜ ᱫᱚ ᱤᱭᱟᱹ ᱵᱟᱹᱱᱩᱜᱼᱟ ᱤᱭᱟᱹ ᱫᱚ ᱰᱟᱹᱝᱨᱤ ᱦᱮᱱᱟᱜ ᱠᱚᱛᱟᱞᱮᱭᱟ ᱯᱩᱨᱟᱹ ᱾
ᱚ ᱟᱪᱪᱷᱟ ᱟᱪᱪᱷᱟ ᱾
ᱛᱚ ᱠᱷᱚᱛ ᱱᱟᱜ ᱫᱚ, ᱵᱷᱟᱜᱮ ᱜᱮᱭᱟ ᱚᱱᱟ ᱠᱚᱫᱚ ᱟᱫᱚ ᱤᱫᱤᱭᱤᱭᱟᱜᱼᱟ ᱯᱩᱨᱟᱹ ᱾
ᱛᱚ ᱟᱯᱮ ᱫᱚ ᱥᱤ ᱠᱚᱫᱚ ᱱᱟᱦᱮᱞ ᱛᱮᱜᱮ ᱥᱮ ᱚᱱᱟ ᱴᱟᱠᱴᱟᱨ ᱛᱮ ᱱᱮᱛᱟᱨ ᱫᱚ? ᱴᱟᱠᱴᱟᱨ ᱳᱰᱳᱝ ᱠᱟᱱᱟ ᱛᱚ ᱾
ᱦᱚ ᱜᱚᱝᱠᱮ ᱧᱮᱞ ᱵᱮᱱ ᱱᱮᱛᱟᱨ ᱫᱚ ᱚᱱᱠᱟ ᱮ ᱚᱠᱛᱚ ᱱᱟᱹᱯᱤᱛ ᱨᱮ ᱫᱟᱜ ᱦᱚᱸ ᱥᱚᱢᱚᱭ ᱥᱚᱢᱚᱭ ᱠᱚᱨᱮ ᱫᱟᱜ ᱦᱚᱸ ᱵᱟᱭ ᱫᱟᱜ ᱫᱟ ᱡᱮᱢᱚᱱ ᱦᱚᱜᱼᱚᱭ ᱟᱥᱟᱲ ᱵᱚᱸᱜᱟ ᱦᱮᱸ ᱯᱟᱲᱟᱣ ᱠᱟᱱ ᱨᱮᱦᱚᱸ ᱵᱟᱭ ᱫᱟᱜ ᱫᱟ, ᱟᱫᱚ ᱥᱚᱨᱟᱵᱚᱱ ᱥᱮᱫ ᱡᱩᱫᱤ ᱫᱟᱜ ᱠᱟᱡ ᱛᱟᱦᱚᱞᱮ ᱛᱤᱱᱟᱹᱜ ᱪᱟᱲ ᱛᱮᱵᱮᱱ ᱪᱟᱥ ᱠᱟᱢᱤᱵᱮᱱ ᱠᱚᱨᱟᱣᱟ ᱩᱱᱟᱹᱜ ᱜᱮᱛᱚ ᱱᱟᱯᱟᱭᱚᱜᱼᱟ ᱟᱫᱚ ᱚᱱᱟ ᱞᱮᱠᱟᱛᱮ ᱮᱸ ᱴᱟᱠᱴᱟᱨ ᱛᱮᱜᱮ ᱞᱮ ᱥᱤ ᱵᱟᱲᱟ ᱦᱚᱪᱚᱭᱟ ᱰᱟᱝᱨᱟ ᱠᱟᱵᱟ ᱛᱮ ᱫᱚ ᱠᱷᱩᱵ ᱠᱚᱢ ᱜᱮᱞᱮ ᱥᱤᱭᱟ ᱾
ᱚ ᱾
ᱟᱯᱮ ᱥᱮᱫ ᱜᱮ ᱜᱚᱝᱠᱮ?
ᱟᱞᱮ ᱥᱮᱫ ᱦᱚᱸ ᱚᱱᱟ ᱵᱚᱱ ᱵᱟᱱᱟᱨ ᱜᱮ ᱱᱟᱦᱮᱞ ᱫᱚ ᱠᱚᱢ ᱪᱟᱵᱟ ᱠᱟᱱᱟ ᱱᱤᱛᱚᱜ ᱫᱚ ᱾ ᱚᱻ ᱛᱚ
ᱟᱪᱪᱷᱟ ᱜᱚᱝᱠᱮ, ᱦᱮᱸ ᱦᱮᱸ ᱟᱸᱡᱚᱢᱚᱜ ᱠᱟᱱᱟ, ᱟᱫᱚ ᱰᱟᱝᱨᱟ ᱰᱟᱝᱨᱟ ᱠᱟᱰᱟ ᱛᱮᱫᱚ ᱯᱮ ᱥᱤ ᱜᱮᱭᱟ ᱥᱮ ᱵᱟᱯᱮ ᱥᱤᱭᱟ?
ᱦᱮᱸ ᱥᱤᱭ ᱜᱮᱞᱮ ᱰᱟᱝᱨᱟ ᱛᱮᱦᱚᱸ ᱟᱫᱚ ᱱᱮᱛᱚᱝ ᱫᱚ ᱠᱚᱢ ᱪᱟᱵᱟᱣ ᱠᱟᱱᱟ, ᱟᱞᱮ ᱦᱚᱸ ᱴᱟᱠ ᱴᱟᱠᱴᱟᱨ ᱛᱮᱜᱮ ᱱᱮᱛᱟᱨ ᱫᱚ ᱵᱤᱥᱤ ᱥᱤ ᱥᱤ ᱦᱩᱭᱩᱜ ᱠᱟᱱᱟ᱾
ᱛᱚᱸᱻᱼᱼ ᱛᱟᱦᱚᱞᱮ ᱤᱭᱟᱹ ᱡᱟᱦᱟᱸ ᱦᱳᱲᱳ ᱨᱚᱦᱚᱭᱼᱼ
ᱦᱩᱸ ᱦᱩᱸ᱾
ᱦᱩᱲᱩ ᱨᱚᱦᱚᱭ ᱯᱚᱨ ᱫᱚ ᱟᱯᱮ ᱫᱚ ᱦᱮᱲᱮᱫ ᱫᱚᱯᱮ ᱦᱮᱲᱮᱫ ᱜᱮᱭᱟ ᱥᱮ ᱚᱱᱮᱼᱼ ᱮᱥᱯᱨᱮ ᱠᱚᱛᱮ ᱜᱮᱯᱮ ᱤᱭᱟᱹᱭᱟ ᱜᱚᱡ ᱦᱚᱪᱚᱭᱟ ᱨᱟᱱ ᱠᱚᱛᱮ ᱜᱮ᱾
ᱵᱟᱝ ᱜᱚᱝᱠᱮ ᱦᱮᱲᱦᱮᱫ ᱠᱚᱦᱚᱸ ᱦᱩᱭ ᱵᱟᱲᱟᱜ ᱜᱮᱭᱟ ᱥᱚᱢᱚᱭ ᱥᱚᱢᱚᱭ ᱨᱮ ᱵᱟᱢ ᱦᱮᱲᱦᱮᱫᱽ ᱼᱼ ᱠᱷᱟᱡ ᱫᱚ ᱵᱟᱝ ᱦᱩᱭᱩᱜ-ᱟ ᱟᱫᱚᱼᱼ ᱦᱮᱸ ᱦᱩᱲᱩ ᱠᱚ ᱦᱩᱲᱩ ᱫᱟᱨᱮ ᱠᱚᱨᱮ ᱡᱩᱫᱤ ᱛᱤᱡᱩ ᱠᱚᱠᱚ ᱞᱟᱜᱟᱜ ᱠᱷᱟᱡ ᱫᱚ ᱢᱚᱴᱟᱼᱢᱩᱴᱤ ᱨᱟᱱ ᱫᱚᱞᱮ ᱞᱟᱜᱟᱣ ᱜᱤᱭᱟ᱾
ᱦᱚᱭ᱾
ᱦᱩᱸ ᱱᱚᱝᱠᱟ ᱜᱮ ᱟᱫᱚᱼᱼ
ᱛᱮᱫᱚᱸᱼᱼ
ᱦᱩᱸᱻ᱾
ᱛᱚ ᱦᱩᱲᱩ ᱢᱚᱱᱮᱼᱼ ᱵᱮᱨᱮ ᱞᱮᱠᱷᱟᱱ ᱤᱭᱟᱹ ᱦᱚᱲ ᱛᱮᱯᱮ ᱤᱨ ᱤᱨ ᱩᱪᱩᱭ ᱜᱮᱭᱟ ᱥᱮ ᱟᱯᱮ ᱫᱚ ᱜᱟᱲᱤ ᱠᱟᱛᱮ?
ᱟᱫᱚ ᱢᱟᱨᱟᱝ ᱢᱟᱨᱟᱝᱟᱜᱼᱼ ᱫᱚ ᱦᱮᱸ ᱢᱟᱨᱟᱝ ᱢᱟᱨᱟᱝᱟᱜ ᱞᱚᱥᱚᱛ ᱠᱷᱮᱛ ᱠᱚᱫᱚ ᱢᱚᱴᱟ ᱢᱩᱴᱤ ᱜᱟᱹᱰᱤ ᱛᱤᱜᱤ ᱞᱮ ᱤᱨ ᱪᱩᱭ ᱜᱮᱭᱟ ᱟᱫᱚ ᱚᱱᱠᱟᱼᱼ ᱠᱷᱟᱴᱚ ᱠᱷᱟᱴᱚ ᱫᱚ ᱦᱚᱲ ᱛᱮᱜᱮ ᱤᱨ ᱦᱩᱭᱩᱜ ᱜᱮᱭᱟ ᱟᱫᱚᱼᱼᱼ ᱰᱟᱝᱨᱤ ᱠᱟᱰᱟ ᱠᱚ ᱢᱮᱱᱟᱜ ᱟᱠᱟᱜ ᱠᱚᱣᱟ ᱛᱚ ᱟᱵᱚ ᱥᱟᱱᱛᱟᱲ ᱨᱮᱱ ᱫᱚ ᱟᱫᱚ ᱩᱱᱠᱟ ᱵᱩᱥᱩᱵ ᱠᱚ ᱫᱚᱨᱠᱟᱨ ᱜᱮᱭᱟᱭ ᱛᱚ᱾
ᱦᱳᱭ ᱦᱳᱭ ᱠᱷᱚᱲᱼᱼ
ᱦᱮᱸ ᱠᱷᱚᱲ ᱫᱟ ᱠᱟᱨᱮ ᱼᱼ
ᱵᱟᱝᱠᱷᱟᱱ ᱫᱚ ᱱᱚᱣᱟ ᱡᱟᱯᱩᱜ ᱫᱤᱱ ᱫᱚ ᱪᱮᱜ ᱮᱢ ᱡᱚᱢ ᱚᱪᱚᱭᱭᱟ᱾
ᱦᱩᱸ ᱦᱩᱸ ᱡᱟᱹᱯᱩᱜ ᱫᱤᱱ ᱫᱚ ᱪᱮᱜ ᱮᱢ ‌ᱡᱚᱢ ᱚᱪᱚᱮᱭ‌ᱟ, ᱦᱩᱸ ᱦᱩᱸ᱾
ᱛᱷᱟᱞᱮ ᱚᱱᱟ ᱩᱸᱼᱼᱼ
ᱞᱟᱹᱭ ᱵᱤᱱ ᱪᱮᱜ ᱵᱤᱱ ᱞᱟᱹᱭ ᱫᱟ?
ᱛᱟᱹᱭ ᱞᱟᱹᱭ ᱫᱟᱹᱞᱤᱧ ᱛᱟᱦᱚᱞᱮ ᱦᱳᱲᱳ ᱠᱚᱫᱚ ᱡᱩᱫᱤ ᱯᱮ ᱛᱤ ᱛᱮᱯᱮ ᱤᱨᱟᱼᱼ
ᱦᱩᱸ᱾
ᱛᱟᱦᱚᱞᱮ ᱱᱚᱣᱟ ᱫᱟᱞ ᱫᱚᱼᱼᱼ ᱢᱤᱥᱤᱱ ᱢᱤᱥᱤᱱ ᱱᱚᱶᱟ ᱞᱮᱵᱮᱫᱽ ᱜᱮᱭᱟ ᱯᱮ ᱥᱮ ᱢᱚᱴᱚᱨ ᱢᱚᱴᱚᱨ ᱛᱮ?
ᱦᱮᱸ ᱢᱚᱴᱚᱨ ᱛᱮᱦᱟᱸ ᱱᱮᱛᱟᱨ ᱫᱚᱼᱼ ᱢᱚᱴᱚᱨ ᱠᱚ ᱛᱩᱫᱽ ᱟᱠᱟᱱ ᱛᱮ ᱢᱚᱴᱚᱨ ᱛᱮᱦᱚᱸ ᱞᱮ ᱫᱟᱞ ᱜᱮᱭᱟ ᱟᱨ ᱚᱱᱠᱟ ᱞᱮᱵᱮᱫᱟᱜ ᱠᱚᱛᱮ ᱦᱚᱸ᱾
ᱡᱟᱥᱛᱤ ᱦᱚᱲ ᱫᱚ ᱢᱚᱴᱚᱨᱟᱜ ᱛᱮ ᱠᱚᱢ ᱧᱚᱜ ᱦᱚᱲ ᱫᱚ ᱤᱭᱟᱹ ᱛᱮᱼᱼ
ᱦᱮᱸᱻ ᱞᱮᱵᱮᱜ ᱛᱮᱜᱮ ᱵᱟᱝ᱾
ᱫᱚ ᱜᱚᱝᱠᱮ ᱛᱩᱯᱩ ᱵᱟᱲᱟ ᱠᱚᱫᱚ ᱦᱚᱭ ᱠᱟᱱᱟ ᱥᱮ ᱟᱹᱣᱨᱤᱭᱟ?
ᱵᱟᱝᱟ ᱛᱩᱯᱩ ᱠᱚᱫᱚ ᱟᱣᱨᱤ ᱦᱩᱭ ᱦᱩᱭᱩᱜ-ᱟ ᱫᱚ ᱦᱩᱭᱩᱜ-ᱟ ᱦᱟᱸᱜ ᱚᱝᱠᱟ ᱫᱩ ᱴᱟ ᱥᱮᱛ᱾
ᱟᱫᱚ ᱜᱚᱝᱠᱮ ᱚᱱᱠᱟ ᱫᱤᱱᱟᱹᱢ ᱡᱤᱭᱚᱱ ᱨᱮ ᱪᱤᱫ ᱠᱩᱵᱮᱱ ᱪᱤᱠᱟᱹ ᱵᱟᱲᱟᱭ ᱜᱮᱭᱟ ᱪᱮᱫ ᱠᱚᱵᱮᱱ ᱠᱟᱢᱤ ᱵᱟᱲᱟᱭ ᱜᱮᱭᱟ ᱚᱱᱟᱼᱼ ᱜᱷᱟᱨᱚᱸᱡ ᱠᱚᱨᱮ?
ᱦᱮᱸ ᱠᱟᱹᱢᱤ ᱠᱚᱫᱚ ᱼᱼ ᱚᱲᱟᱜ ᱠᱚᱨᱮ ᱱᱟᱜ ᱜᱮ ᱪᱟᱥ ᱵᱟᱥ ᱠᱚ ᱡᱩᱫᱤ ᱦᱩᱭᱩᱜ ᱠᱷᱟᱱ ᱫᱚ ᱚᱲᱟᱜ ᱠᱚᱨᱮ ᱜᱮᱞᱤᱧ ᱜᱚᱲᱚ ᱵᱟᱲᱟᱣ ᱠᱚᱣᱟ᱾ ᱟᱨ ᱟᱹᱞᱤᱧ ᱫᱚ ᱱᱤᱛᱚᱜ ᱫᱚ ᱳᱭ ᱯᱟᱲᱦᱟᱜ ᱠᱟᱱᱟ ᱞᱤᱧᱼᱼ
ᱦᱮᱸ ᱱᱤᱛᱚᱜ ᱟᱜ ᱥᱚᱢᱚᱼᱹ ᱦᱚᱸᱭ ᱦᱚᱸᱭ ᱱᱤᱛᱚᱜ ᱟᱜ ᱥᱚᱢᱚᱭ ᱨᱮᱫᱚ ᱚᱞᱚᱜ ᱯᱟᱲᱦᱟᱜ ᱦᱚᱸ ᱞᱟᱠᱛᱤ ᱠᱟᱱ ᱜᱮᱭᱟ ᱵᱟᱝ ᱚᱞᱚᱜ ᱼᱼ ᱯᱟᱲᱟᱣ ᱨᱮᱱ ᱦᱚᱸ ᱵᱟᱝ ᱜᱟᱱᱚᱜ-ᱟ, ᱦᱩᱸ ᱦᱚᱸ᱾ ᱦᱩᱸ ᱟᱪᱷᱟ᱾
ᱩᱸ ᱚᱱᱟ ᱜᱮ ᱪᱟᱥ ᱠᱟᱢᱤ ᱠᱚᱦᱚᱸ ᱞᱤᱧ ᱵᱟᱲᱟᱣ ᱠᱚ ᱜᱮᱭᱟ᱾ ᱛᱚ ᱟᱵᱤᱱᱟᱜ ᱤᱭᱟᱹ ᱫᱚ ᱾
ᱵᱮᱠᱜᱮᱨᱟᱩᱱᱰ ᱨᱮᱱᱟᱜ ᱨᱚᱲ ᱠᱚ ᱮᱴᱟᱜ ᱦᱚᱲᱟ ᱟᱸᱡᱚᱜ ᱠᱟᱱ ᱫᱚ ᱜᱚᱝᱠᱮ ᱚᱠᱟ ᱥᱮ ᱮᱴᱟᱜ ᱥᱮᱫ ᱪᱟᱞᱟᱜ ᱵᱮᱱ ᱛᱷᱚᱲᱟ ᱾
ᱵᱩᱪ ᱠᱮᱫᱟᱠᱮᱱ ᱜᱚᱢᱚᱝᱠᱮ
ᱦᱮᱸ ᱱᱤᱛ ᱴᱷᱤᱠ ᱟᱸᱡᱚᱢᱚᱜ ᱠᱟᱱᱟ ᱾
ᱦᱩᱸ ᱦᱩᱸ ᱾
ᱛᱚ ᱟᱹᱵᱤᱱᱟᱜ ᱫᱚ ᱛᱤᱱᱟᱹᱜ ᱥᱟᱺᱜᱤᱧ ᱮᱰᱩᱠᱮᱥᱚᱱ ᱫᱚ?
ᱮᱰᱩᱠᱮᱥᱚᱱ ᱵᱚᱞ ᱛᱮ ᱦᱮᱸ᱾ ᱚᱱᱠᱟ ᱠᱚᱞᱮᱡᱽ ᱠᱚ ᱞᱤᱧ ᱯᱟᱲᱦᱟᱣ ᱵᱟᱲᱟᱜ ᱠᱟᱱᱟ᱾ ᱪᱟᱞᱟᱜ ᱵᱟᱲᱟᱜ ᱠᱟᱱᱟ ᱢᱟᱡᱷᱮ ᱢᱟᱡᱷᱮ᱾
ᱚ
ᱚ
ᱪᱮᱫ ᱢᱮᱵᱤᱱ ᱦᱮᱸ᱾
ᱦᱮᱸ ᱚᱱᱠᱟ ᱯᱟᱲᱦᱟᱣ ᱵᱟᱲᱟ ᱦᱩᱭᱩᱜ ᱠᱟᱱ ᱜᱮᱭᱟ᱾ ᱠᱚᱢᱯᱤᱴᱤᱴᱤᱵᱷ ᱮᱠᱡᱟᱢ ᱠᱚ ᱤᱭᱟᱹ ᱠᱚ᱾ ᱡᱮᱢᱚᱱ ᱡᱤᱭᱚᱱ ᱨᱮ ᱡᱮᱢᱚᱱ ᱠᱤᱪᱷᱩ ᱤᱭᱟᱹ ᱞᱮᱠᱟ ᱠᱟᱹᱣᱰᱤ ᱡᱤᱭᱚᱱ ᱨᱮ ᱤᱭᱟᱹ ᱡᱤᱵᱚᱱᱮ ᱫᱚ ᱯᱚᱭᱥᱟ ᱠᱚᱫᱚ ᱫᱚᱨᱠᱟᱨ ᱜᱮᱭᱟ ᱛᱚ᱾ ᱟᱫᱚ
ᱦᱮᱸ ᱦᱮᱸ
ᱛᱚ ᱜᱚᱢᱠᱮ ᱟᱯᱮᱥᱮᱫ ᱚᱱᱠᱟ ᱯᱚᱨᱚᱵᱽ ᱠᱚᱫᱚ ᱪᱮᱫ ᱠᱚ ᱦᱩᱭ ᱵᱟᱲᱟᱜ ᱜᱮᱭᱟ?
ᱯᱚᱨᱚᱵᱽ ᱫᱚ ᱟᱞᱮ ᱥᱮᱫ ᱫᱚ ᱱᱚᱣᱟ ᱟᱞᱮ ᱥᱩᱨ ᱨᱮᱫᱚ ᱯᱟᱴᱟᱵᱤᱫᱟᱹ ᱜᱮ᱾
ᱟᱹᱰᱤ ᱟᱹᱰᱤ ᱟᱹᱰᱤ ᱧᱩᱛᱩᱢᱟᱜ ᱯᱟᱴᱵᱤᱰᱟᱹᱢ ᱞᱟᱹᱭ ᱠᱮᱫ ᱫᱚ ᱜᱚᱢᱠᱮ᱾
ᱦᱮᱸ ᱟᱞᱮ ᱛᱚ ᱥᱩᱨ ᱜᱮ ᱠᱮ ᱫᱟᱞᱮ ᱫᱚᱥ ᱯᱚᱱᱨᱚ ᱠᱤᱞᱳᱢᱤᱴᱟᱨ᱾
ᱦᱮᱸ ᱟᱞᱮ ᱫᱚ ᱚᱸᱰᱮ ᱫᱚ ᱯᱨᱚᱛᱮᱠ ᱵᱚᱪᱷᱚᱨ ᱜᱮᱞᱮ ᱪᱟᱞᱟᱜᱼᱟ, ᱚᱸᱰᱮ ᱫᱚ᱾
ᱵᱚᱪᱷᱚᱨ ᱜᱮᱞᱮ ᱪᱟᱞᱟᱜᱼᱟ᱾ ᱚᱸᱰᱮ ᱫᱚ ᱟᱞᱮ ᱫᱚ ᱥᱩᱠᱨᱤ ᱡᱤᱞ ᱯᱤᱴᱷᱟᱹ ᱡᱟᱦᱟᱸ ᱫᱚ᱾ ᱞᱮ ᱤᱫᱤ ᱜᱮᱭᱟ ᱞᱟᱜ ᱠᱚ᱾
ᱨᱟᱯᱟ ᱠᱚ᱾
ᱦᱮᱸ ᱞᱟᱫ ᱨᱟᱯᱟᱜ ᱠᱚ᱾
ᱞᱮᱴᱚ ᱠᱚᱫᱚ ᱵᱟᱝ ᱯᱤᱴᱷᱟᱹ ᱯᱤᱴᱷᱟᱹ᱾
ᱚᱸ ᱦᱮᱸ ᱚᱱᱟ ᱠᱚᱫᱚ ᱦᱚᱸ᱾ ᱦᱮᱸ ᱟᱵᱚ ᱥᱟᱱᱛᱟᱲ ᱥᱮᱨᱣᱟ ᱨᱮᱱᱟᱜ ᱟᱹᱰᱤ ᱧᱩᱛᱩᱢᱟᱱ ᱡᱚᱢ ᱧᱩ ᱠᱚ ᱠᱟᱱᱟ᱾ ᱯᱤᱴᱷᱟᱹ ᱞᱟᱴᱷᱟ ᱠᱚᱫᱚ ᱦᱮᱸ ᱦᱮᱸ᱾ ᱜᱟᱱ ᱡᱚᱢ ᱵᱟᱲᱟᱭ ᱜᱮᱭᱟ ᱵᱟᱲ ᱜᱮ?
ᱪᱮᱫ ᱵᱤᱱ ᱞᱟᱹᱭ ᱮᱫᱟ?
ᱪᱮ ᱠᱚ ᱡᱚᱢ ᱠᱚᱫᱚ ᱵᱮᱱ ᱠᱩᱥᱤᱭᱟᱜ ᱜᱮᱭᱟ?
ᱪᱮᱫ ᱵᱟᱝ ᱟᱸᱡᱚᱢᱚᱜ ᱛᱟᱵᱤᱱᱟ ᱜᱚᱢᱠᱮ?
ᱢᱮᱱᱫᱟᱹᱧ ᱜᱚᱢᱠᱮ ᱯᱤᱴᱷᱟᱹ ᱠᱚᱫᱚ ᱡᱚᱢ ᱵᱮᱱ ᱠᱩᱥᱤᱭᱟᱜ ᱜᱮᱭᱟ?
ᱦᱮᱸ ᱦᱮᱸ ᱯᱤᱴᱷᱟᱹ ᱠᱚᱫᱚ ᱟᱹᱰᱤ ᱡᱳᱨᱞᱤᱧ ᱠᱩᱥᱤᱭᱟᱜ ᱜᱮᱭᱟ ᱵᱟᱝ ᱯᱤᱴᱷᱟᱹ ᱞᱮᱴᱚ ᱠᱚᱫᱚ᱾
ᱯᱤᱴᱷᱟᱹ ᱞᱮᱴᱚᱼᱟ᱾ ᱱᱚᱣᱟ ᱡᱟᱦᱟᱸ ᱫᱚ ᱟᱵᱚᱱᱟᱜ ᱤᱭᱟᱹ ᱠᱚ᱾ ᱱᱚᱣᱟ ᱡᱟᱦᱟᱸ ᱦᱟᱣᱨᱤᱡ ᱠᱚ ᱤᱭᱟᱹ ᱠᱚ᱾
ᱟᱲᱟᱜ ᱟᱲᱟᱜ ᱛᱤᱠᱤ ᱠᱚ᱾
ᱱᱚᱣᱟ ᱟᱲᱟᱜ ᱛᱤᱠᱤ ᱠᱚᱫᱚ
ᱦᱮᱞᱳᱻ᱾
ᱫᱤᱭᱮ ᱜᱚᱝᱠᱮ ᱟᱲᱟᱜ ᱛᱤᱠᱤ ᱠᱚᱫᱚ ᱟᱹᱰᱤᱻ ᱥᱤᱵᱤᱞᱟ ᱱᱟᱜ ᱵᱮᱱ ᱞᱟᱹᱭ ᱠᱮᱫᱟ᱾
ᱦᱮᱸ ᱚᱱᱟ ᱠᱚᱫᱚ ᱟᱫᱚ, ᱯᱩᱨᱟᱹ ᱢᱚᱪᱟ ᱯᱷᱮᱨᱮᱥ᱾
ᱦᱩᱸ, ᱦᱩᱸ, ᱦᱩᱸ, ᱦᱩᱸ ᱦᱩᱸ ᱦᱩᱸ ᱦᱩᱸᱻ ᱟᱫᱚ ᱜᱚᱝᱠᱮᱻ ᱟᱪᱪᱷᱟ ᱟᱪᱪᱷᱟ ᱟᱫᱚ ᱜᱚᱝᱠᱮ ᱵᱟᱦᱟ ᱥᱨᱦᱟᱭ ᱠᱚᱫᱚ ᱯᱮ ᱟᱹᱰᱤ ᱡᱟᱠ ᱡᱚᱢᱚᱠ ᱜᱮᱯᱮ ᱢᱟᱱᱟᱣ ᱵᱟᱲᱟᱭ ᱜᱮᱭᱟ ᱟᱯᱮ ᱥᱮᱫ ᱫᱚ᱾
ᱦᱸ ᱦᱸ, ᱵᱟᱦᱟ ᱫᱚ ᱟᱞᱮ ᱫᱚ ᱟᱹᱰᱤ ᱵᱟᱦᱟ ᱦᱮᱸ ᱡᱚᱛᱚ ᱜᱮᱞᱮ ᱢᱟᱱᱟᱣ ᱜᱮᱭᱟ ᱟᱹᱰᱤ ᱱᱟᱯᱟᱭ ᱛᱮᱜᱮ, ᱵᱟᱦᱟ ᱫᱚ ᱛᱚᱵᱮ ᱟᱯᱮ ᱫᱚ ᱛᱤᱱᱹ ᱫᱤᱱ ᱯᱮ ᱢᱟᱱᱣ ᱜᱮᱭᱟ ᱵᱟᱦᱟ ᱫᱚ?
ᱦᱮᱸ ᱟᱞᱮ ᱫᱚ ᱵᱟᱦᱟ ᱫᱚᱻ ᱯᱩᱱ ᱫᱤᱱ ᱯᱮ ᱫᱤᱱ ᱜᱟᱱ ᱫᱚᱞᱮ ᱯᱩᱱ ᱫᱤᱱ ᱜᱟᱱ ᱫᱚᱞᱮ ᱢᱟᱱᱟᱣ ᱜᱮᱭᱟ᱾
ᱯᱚᱱ ᱫᱤᱱ ᱫᱚ, ᱪᱮ ᱪᱮᱫ?
ᱯᱳᱭᱞᱳ ᱦᱤᱞᱳᱜ ᱫᱚ ᱩᱢ ᱢᱟᱦᱟ᱾ ᱫᱚᱥᱟᱨ ᱦᱚᱞᱟᱹᱜ ᱫᱚ ᱵᱚᱸᱜᱟ ᱢᱟᱦᱟ, ᱛᱟᱯᱚᱨᱮ ᱵᱟᱥᱠᱮ ᱤᱭᱟᱹ ᱥᱟᱹᱨ ᱦᱩᱸ ᱛᱟᱯᱚᱨᱮ ᱯᱩᱱ ᱫᱤᱱ ᱦᱩᱭᱩᱜ ᱠᱟᱱᱟ ᱚᱱᱠᱟ ᱯᱮ ᱫᱤᱱ ᱯᱩᱱ